ᱦᱮᱸ ᱡᱚᱦᱟᱨ ᱜᱮ ᱜᱚᱝᱹᱠᱮ ᱥᱜᱮᱢ ᱞᱟᱹᱭᱫᱟ
ᱦᱮᱸ ᱚᱱᱟᱹ ᱡᱚᱢ
ᱟᱸᱡᱚᱢᱚᱼᱜ ᱠᱟᱱᱟ
ᱦᱮᱸ ᱜᱚᱝᱹᱠᱟ ᱟᱫᱚᱢ ᱱᱟᱝ ᱛᱚ ᱦᱮᱸ
ᱦᱮᱸ ᱢᱟ ᱛᱟᱨᱯᱚᱹᱨᱮ ᱪᱮᱫ ᱞᱮᱠᱟᱹ ᱰᱚᱜᱚᱨ ᱠᱚ ᱪ ᱜᱢᱹᱱᱟ ᱟᱼᱯᱮ ᱥᱮᱹᱱᱟ ᱟᱛᱳ ᱫᱤᱥᱚᱢ ᱠᱚ ᱪᱟᱞᱠᱟ ᱦᱟᱞ ᱪᱟᱞ ᱪᱟᱞᱠᱟ?
ᱦᱮᱞᱳ
ᱦᱮᱸ ᱜᱚᱝᱹᱠᱮ ᱟᱸᱡᱚᱢᱚᱼᱜ ᱠᱟᱱᱟ ᱢᱟ ᱨᱚᱲ ᱛᱟᱞᱟᱝ ᱢᱮ
ᱫᱟᱹᱭᱫᱟᱹᱧ ᱜᱚᱝᱹᱠᱮ ᱟᱯᱮ ᱪᱟᱥ ᱵᱟᱥ ᱠᱚ ᱪᱮᱫ ᱞᱮᱠᱟᱜ ᱦᱩᱭᱩᱜᱹ ᱜᱮᱼᱭᱟ?
ᱟᱞᱮ ᱱᱚᱛᱮ ᱫᱚ ᱯᱚᱱᱰᱤᱛ ᱫᱤᱥᱚᱢ ᱜᱚᱢᱠᱮ ᱚᱱᱠᱟ ᱞᱮᱠᱟ ᱥᱮᱨᱢᱟ ᱫᱟᱜ ᱡᱟᱹᱲᱤ ᱦᱚᱸ ᱢᱚᱡᱽ ᱛᱮ ᱵᱟᱝ ᱛᱟᱨᱯᱚᱨᱮ ᱫᱟᱜ ᱨᱮᱱᱟᱜ ᱚᱱᱠᱟ ᱞᱮᱠᱟ ᱵᱚᱱᱫᱮᱡᱜ ᱜᱮ ᱵᱟᱹᱱᱩᱜ ᱛᱟᱞᱮᱭᱟ ᱡᱮ ᱡᱟᱦᱟᱱᱟᱜ ᱪᱟᱥᱵᱥ ᱥᱮ ᱡᱟᱦᱱᱟᱜ ᱟᱱᱟᱡ ᱠᱚ ᱱᱟᱯᱟᱭ ᱛᱮᱢ ᱠᱚᱨᱟᱣ ᱫᱟᱲᱮᱭᱟᱜᱼᱟ ᱫᱟᱜ ᱜᱮ ᱟᱹᱰᱤ ᱟᱱᱟᱴ ᱛᱟᱞᱮ ᱟᱞᱮ ᱫᱚ ᱢᱟᱱᱮ ᱚᱱᱠᱟ ᱞᱮᱠᱟ ᱰᱮᱢ ᱢᱮᱱᱟᱜ ᱛᱟᱞᱮᱭᱟ᱾ ᱨᱮᱦᱚᱸ ᱚᱱᱟ ᱰᱮᱢ ᱨᱮ ᱫᱟᱜ ᱜᱮ ᱵᱟᱝ ᱛᱟᱦᱮᱱᱟ ᱱᱚᱜᱼᱚᱭ ᱡᱮᱢᱚᱱ ᱡᱷᱮᱸᱴ ᱵᱚᱸᱜᱟ ᱵᱚᱞᱚᱜ ᱥᱟᱶ ᱥᱟᱶᱛᱮ ᱡᱟᱦᱟᱸ ᱞᱮᱠᱟ ᱮᱨ ᱟᱯᱷᱚᱨ ᱛᱚᱞᱟ ᱜᱟᱹᱲᱤ ᱠᱚ ᱥ ᱨᱮᱱᱟᱜ ᱠᱟᱛᱷᱟ ᱠᱟᱱᱟ ᱱᱤᱛ ᱨᱮᱦᱚᱸ ᱜᱩᱨᱤᱡ ᱥᱟᱜᱟᱲ ᱜᱮ ᱪᱟᱞᱟᱜ ᱠᱟᱱᱟ ᱮᱨ ᱟᱯᱷᱚᱨ ᱠᱚᱪᱮᱫ ᱦᱚᱸ ᱟᱹᱣᱨᱨᱤᱼᱟ ᱥᱟᱠ ᱥᱚᱵᱽᱡᱤ ᱨᱮᱱᱟᱜ ᱠᱟᱛᱷᱟᱢᱚᱢ ᱢᱮᱱ ᱞᱮᱠᱷᱟᱱ ᱥᱮᱫᱟᱭ ᱡᱟᱦᱟᱸᱟᱸᱮ ᱞᱮᱠᱟ ᱦ ᱦᱩᱭᱩᱜ ᱠᱟᱱ ᱛᱫ ᱱᱤᱭᱟᱹ ᱚᱠᱛᱚ ᱨᱮ ᱢᱟᱱᱮ ᱦᱩᱲᱩ ᱦᱩᱲᱩ ᱨᱚᱦᱚᱭ ᱢᱟᱲᱟᱝ ᱨᱮ ᱚᱱᱠᱟ ᱞᱮᱠᱟ ᱫᱚ ᱠᱚᱸᱦᱰᱟ ᱠᱚᱞᱟ ᱠᱚ ᱠᱟᱠᱲᱤ ᱠᱚ ᱦᱮᱸ ᱵᱮᱸᱜᱟᱲ ᱠᱚ ᱚᱱᱠᱟ ᱵᱟᱹᱭᱦᱟᱹᱲ ᱞᱮᱮ ᱨᱚᱦᱚᱭᱮᱫ ᱛᱟᱦᱮᱸᱫ ᱢᱮᱱᱠᱷᱟᱱ ᱱᱟᱦᱟᱜ ᱧᱮᱞ ᱧᱟᱢᱚᱜ ᱠᱟᱱᱟ ᱚᱱᱟ ᱦᱚᱭ ᱦᱤᱸᱥᱤᱫ ᱥᱟᱶ ᱥᱟᱶᱛᱮ ᱱᱚᱣᱟ ᱥᱮᱨᱢᱟ ᱫᱟᱜ ᱡᱟᱹᱲᱤ ᱠᱚᱦᱚᱸ ᱚᱱᱠᱟ ᱚᱠᱛᱚ ᱡᱟᱹᱱᱤᱡ ᱵᱟᱝ ᱦᱩᱭᱩᱜ ᱠᱟᱱᱟ ᱾ ᱠᱟᱱᱟ ᱥᱮ ᱢᱟᱱᱮ ᱦᱟᱱᱛᱮ ᱦᱚᱸ ᱵᱟᱝ ᱟᱨ ᱱᱚᱛᱮ ᱦᱚᱸ ᱵᱟᱝ ᱛᱟᱞᱟ ᱢᱟᱞᱟ ᱨᱮ
ᱵᱟᱝ
ᱛᱚ ᱚᱱᱟᱛᱮ ᱚᱠᱟᱴᱟᱜ ᱥᱚᱢᱚᱥᱥᱟ ᱜᱟᱱ ᱜᱮ ᱵᱟᱝ ᱜᱟᱱᱚᱜ ᱠᱟᱱᱟ ᱱᱤᱭᱟᱹ ᱵᱮᱲᱟ ᱨᱮᱫᱚ ᱚᱱᱟ ᱡᱟᱦᱟᱸ ᱟᱱᱟᱡ ᱠᱩᱧ ᱢᱮᱱᱠᱮᱫᱟ ᱚᱱᱟ ᱠᱚᱫᱚ ᱚᱱᱟ ᱟᱵᱟᱫ ᱠᱚᱫᱚ ᱦᱩᱭᱩᱜ ᱠᱟᱱ ᱛᱟᱦᱮᱸᱱ ᱜᱮᱭᱟ ᱢᱮᱱᱠᱷᱟᱱ ᱱᱟᱦᱟᱜ ᱫᱚ ᱚᱱᱟ ᱠᱚ ᱛᱚᱨᱟᱣᱮᱫ ᱦᱚᱸ ᱢᱟᱱᱮ ᱥᱮᱨᱢᱟ ᱫᱚᱜ ᱡᱟᱲᱮ ᱥᱟᱶᱛᱟ ᱦᱟᱞᱟᱛ ᱯᱮ ᱯᱩᱱ ᱢᱟᱦ ᱢᱟᱲ ᱜᱮ ᱟᱞᱮ ᱥᱮ ᱢᱟ ᱚ ᱦᱩᱰᱩᱨ ᱵᱤᱡᱽᱞᱤ ᱥᱟᱶᱛᱮ ᱟᱨᱮᱞ ᱧᱩᱨ ᱨᱮᱱᱟᱜ ᱡᱟᱦᱟᱸ ᱠᱚᱫᱚ ᱚᱱᱟ ᱡᱟᱦᱟᱸ ᱛᱟᱦᱮᱸ ᱠᱟᱱᱟ ᱚᱱᱟᱧ ᱢᱮᱱ ᱠᱮᱫᱟ ᱵᱟᱝ ᱚᱱᱟ ᱠᱚ ᱥᱟᱱᱟᱢᱟᱜᱮ ᱵᱟᱹᱲᱤᱡ ᱪᱟᱵᱟ ᱠᱮᱫᱟ ᱠᱟᱠᱲᱤ ᱠᱚ ᱮᱫᱽᱜᱚᱢ ᱥᱟᱱᱟᱢᱟᱜ ᱚᱱᱟ ᱡᱟᱦᱟᱸ ᱞᱚᱛᱟ ᱠᱚ ᱢᱮᱛᱟᱜᱼᱟ ᱱᱟᱹᱲᱤ ᱚᱱᱟ ᱱᱟᱹᱲᱤ ᱠᱚ ᱞᱟᱛᱣᱟᱜ ᱪᱟᱵᱟ ᱠᱮᱫᱟᱭ ᱡᱷᱟᱜ ᱠᱮᱫᱟᱭ ᱫᱷᱤᱨᱤ ᱧᱩᱨᱩᱜ ᱠᱟᱱ ᱞᱮᱠᱟ ᱪᱮᱛᱟᱱ ᱠᱷᱚᱱ ᱠᱚ ᱪᱟᱯᱟᱫᱮᱜ ᱞᱮᱠᱟ ᱛᱚ ᱱᱚᱣᱟᱛᱮ ᱱᱚᱣᱟ ᱠᱚ ᱦᱩᱭᱩᱜ ᱨᱮᱦᱚᱸ ᱢᱟᱱᱮ ᱟᱞᱮ ᱟᱞᱮ ᱠᱩᱥᱤ ᱦᱚᱪᱚ ᱞᱮᱠᱟ ᱫᱚ ᱵᱟᱝ ᱦᱩᱭᱩᱜ ᱠᱟᱱᱟ
ᱦᱩᱭᱩᱜ ᱠᱟᱱᱟ
ᱵᱟᱝ ᱦᱩᱭᱩᱜ ᱠᱟᱱᱟ ᱢᱟᱱᱮ ᱩᱱᱟᱹᱜ ᱠᱚᱥᱴᱚ ᱠᱟᱛᱮᱜ ᱦᱟᱠᱩᱮᱫ ᱥᱟᱥᱮᱛ ᱠᱟᱛᱮᱫ ᱛᱚᱨᱟᱣ ᱨᱮᱦᱚᱸ ᱚᱱᱟ ᱨᱮᱱᱟᱜ ᱡᱟᱦᱟᱸ ᱞᱮᱠᱟ ᱠᱩᱲᱟ ᱧᱟᱢ ᱫᱚᱨᱠᱟᱨ ᱚᱱᱠᱟ ᱚᱱᱟ ᱵᱟᱝᱞᱮ ᱧᱟᱢ ᱮᱫᱟ ᱢᱟᱱᱮ ᱡᱚ ᱵᱤᱞᱤ ᱟᱹᱣᱨᱤ ᱧᱟᱢ ᱛᱮᱜᱮ ᱚᱱᱟ ᱫᱚ ᱦᱟᱱᱛᱮ ᱪᱟᱸᱫᱳ ᱵᱚᱸᱜᱟᱭ ᱤᱫᱤᱜ ᱪᱮᱫ ᱛᱮ ᱠᱩᱴᱤ ᱛᱮ ᱢᱤᱫᱴᱟᱝ ᱵᱟᱨᱭᱟ ᱵᱚᱛᱚᱨ ᱨᱮ ᱵᱚᱛᱚᱨ ᱦᱚᱪᱚᱭᱟᱠᱚ ᱡᱟᱦᱟᱸᱭ ᱢᱟᱱᱮ ᱚᱱᱠᱟ ᱦᱩᱭᱩᱜ ᱛᱟᱠᱚᱣᱟ ᱟᱹᱛᱩ ᱨᱮ ᱡᱩᱫᱤ ᱜᱮᱞ ᱜᱚᱴᱟᱝ ᱦᱚᱲ ᱠᱚ ᱨᱚᱦᱚᱭ ᱠᱟᱟ ᱛᱚ ᱯᱮ ᱦᱚᱲ ᱠᱷᱚᱱ ᱢᱚᱬᱮ ᱦᱚᱲ ᱚᱱᱟ ᱨᱮᱱᱟᱜ ᱯᱷ ᱠᱚ ᱧᱟᱢᱟ ᱵᱟᱠᱤ ᱥᱟᱱᱟᱢ ᱠᱚ ᱜᱮ ᱜᱚᱫᱛᱟᱭᱟ ᱟᱨᱤᱞ ᱛᱮ ᱚᱱᱟᱼ ᱱᱚᱣᱟ ᱟᱱᱟᱡᱽ ᱠᱚ ᱱᱤᱛ ᱫᱚ ᱱᱚᱝᱠᱟ ᱦᱩᱭᱩᱜᱜ ᱠᱟᱱᱟ ᱥᱮᱫᱟᱭ ᱚᱠᱛᱚ ᱨᱮᱫᱚ ᱦᱟᱲᱟᱢ ᱵᱟ ᱛᱟ ᱠᱚᱠᱚ ᱢᱮᱱᱟ ᱟᱞᱮ ᱚᱠᱛᱚ ᱨᱮᱫ ᱚᱱᱠᱟ ᱞᱮᱠᱟ ᱦᱩᱭᱩᱜ ᱠᱟᱱ ᱛᱟᱦᱮ ᱨᱮᱱᱟᱚᱸ ᱱᱩᱱᱟᱹᱜ ᱴᱟ ᱫᱚ ᱵᱟᱭ ᱠᱷᱚᱛᱤᱭᱮᱫ ᱛᱟᱦᱮᱸᱫ ᱱᱚᱜᱼᱚᱭ ᱡᱮ ᱦᱚᱭ ᱦᱤᱥᱮᱫ ᱠᱚᱦᱚᱸ ᱱᱤᱛᱚᱝ ᱵᱟᱹᱲᱤᱡᱚᱜ ᱠᱟᱱᱟ ᱥᱮ ᱱᱚᱣᱟ ᱠᱚᱛᱮ ᱦᱚᱸ ᱱᱤᱛᱚᱝ ᱫᱚ ᱞᱴᱩ ᱞᱴᱩ ᱠᱟᱨᱠᱷᱟᱱᱟ ᱯᱮᱞᱟᱢ ᱯᱟᱣᱟᱨ ᱯᱷᱩᱞ ᱚᱱᱟ ᱠᱚ ᱦᱚᱭ ᱦᱤᱸᱤᱥᱤᱫ ᱛᱮ ᱚᱱᱟ ᱠᱚᱨᱮ ᱞᱟᱜᱟᱜ ᱠᱟᱱᱟ ᱚᱱᱟ ᱛᱮᱦᱚᱸ ᱚᱱᱠᱟ ᱞᱮᱠᱟᱱᱟᱜ ᱟᱨ ᱵᱟᱝ ᱦᱩᱭᱩᱜ ᱠᱟᱱᱟ ᱛᱚ ᱚᱱᱟᱛᱮ ᱠᱩᱨᱩᱢᱩᱴᱩ ᱫᱚ ᱢᱮᱱᱟᱜ ᱜᱮᱭᱟ ᱛᱚ ᱚᱱᱠᱟ ᱞᱮᱠᱟ ᱠᱩᱨᱩᱢᱩᱴᱩ ᱫᱚ ᱵᱟᱝ ᱡᱮ ᱱᱚᱣᱟ ᱟᱱᱟᱴ ᱥᱮ ᱱᱚᱣᱟ ᱠᱚᱨᱟᱣ ᱜᱳ ᱚᱱᱠᱟ ᱦᱳᱭ ᱵᱟᱝ ᱦᱩᱭᱩᱜ ᱠᱟᱱᱟ ᱱᱟᱯᱟᱭ ᱛᱮ
ᱦᱮᱸᱜᱚᱝᱞᱮ ᱟᱞᱮ ᱥᱮᱫ ᱫᱚ ᱢᱟᱱᱮ ᱪᱟᱥ ᱪᱟᱥ ᱵᱟᱫ ᱠᱚᱫᱚ ᱵᱷᱟᱜᱤ ᱜᱮ ᱦᱩᱭᱩᱜ ᱜᱮᱭᱟ ᱛᱟᱦᱮ ᱠᱟᱹᱡ ᱫᱟᱜ ᱠᱚᱦᱚ ᱞᱮ ᱧᱟᱢ ᱜᱮᱭᱟ ᱛᱟᱯᱚᱨᱮ ᱱᱤᱭᱟᱹ ᱱᱚᱣᱟ ᱫᱚ ᱟᱪᱟᱲ ᱵᱚᱸᱜᱟ ᱦᱚᱸ ᱵᱚᱞᱚ ᱦᱮᱡ ᱮᱱᱟ ᱚᱱᱟ ᱟᱫᱚ ᱛᱚᱞᱟᱠᱚ ᱚ ᱜᱤᱰᱤ ᱵᱟᱲᱟ ᱛᱟᱞᱮ ᱟᱯᱮ ᱚᱱᱟ ᱠᱚᱨᱮ ᱛᱚᱞᱟ ᱠᱚᱫᱚ ᱜᱤᱰᱤ ᱵᱟᱲᱟ ᱦᱩᱭ ᱠᱟᱱᱟ ᱥᱮ ᱵᱟᱝ
ᱱᱟᱣᱲᱤᱼᱟ ᱜᱚᱝᱠᱮ ᱵᱮ ᱵᱚᱛᱚᱨ ᱵᱟᱝ ᱚᱱᱟ ᱱᱟ ᱵᱚᱛᱚᱨ ᱜᱮ ᱵᱟᱝ ᱵᱚᱛᱚᱨ ᱦᱚᱪᱚᱜ ᱠᱟᱱᱟ ᱟᱯᱮ ᱫᱚ ᱟᱹᱰᱤ ᱢᱟᱲᱟᱝ ᱢᱟᱲᱟᱝ ᱯᱮ ᱛᱚᱞᱟ ᱠᱟᱫᱟ ᱢᱟᱱᱮ ᱢᱟᱲᱟᱝ ᱢᱟᱲᱟᱝ ᱜᱮ ᱦᱩᱭᱩᱜ ᱛᱟᱯᱮ ᱯᱮ ᱟᱨ ᱢᱟᱲᱟᱝ ᱢᱟᱲᱟᱝ ᱜᱮ ᱦᱩᱲᱩ ᱦᱚᱸᱯᱮ ᱨᱚᱦᱚᱭᱟ
ᱦᱮᱸ ᱜᱚᱝᱠᱮ
ᱟᱫᱚ ᱪᱮᱫᱞᱮᱠᱟ ᱢᱟᱱᱮ ᱱᱤᱛᱦᱚ ᱥᱟᱦᱟᱨ ᱵᱟᱡᱟᱨ ᱢᱮᱱᱟᱜ ᱢᱮᱭᱟ ᱟᱛᱩ ᱚᱲᱟᱜ ᱡᱟᱦᱟᱸ ᱨᱮᱛᱟᱢ ᱡᱟᱱᱟᱢ ᱵᱷᱤᱴᱟᱹ ᱵᱚᱯᱟ ᱛᱚᱯᱷᱟ ᱫᱤᱥᱚᱢ ᱚᱱᱛᱮ ᱫᱚ ᱪᱮᱫ ᱞᱮᱠᱟ ᱱᱚᱝᱠᱟ ᱥᱟᱱᱛᱟᱲ ᱠᱷᱮᱨᱣᱟᱞ ᱡᱟᱹᱛᱤ ᱯᱟᱨᱤᱥ ᱦᱚᱲ ᱠᱚᱫᱚ ᱪᱮᱫ ᱞᱮᱠᱟ ᱢᱮᱱᱟᱜ ᱠᱚᱣᱟ ᱥᱮ ᱪᱷᱟᱹᱛᱤᱥ ᱥᱚᱸᱜᱮ ᱢᱮᱥᱟ ᱠᱟᱛᱮ ᱢᱮᱱᱟᱜ ᱠᱚᱣᱟ
ᱪᱷᱟᱛᱤᱠ ᱥᱟᱶᱛᱮ ᱢᱮᱥᱟ ᱠᱟᱛᱮ ᱢᱮᱱᱟᱜ ᱠᱚᱣᱟ ᱢᱟᱱᱮ ᱥᱟᱱᱛᱟᱲ ᱥᱩᱢᱩᱝ ᱫᱚ ᱵᱟᱹᱱᱩᱜ ᱠᱚᱣᱟ
ᱛᱤᱱᱟᱹᱜ ᱜᱟᱱ ᱚᱲᱟᱜ ᱢᱟ ᱛᱤᱱᱟᱹᱜ ᱜᱟᱱ ᱱᱩᱠᱩ ᱥᱟᱱᱛᱟᱲ ᱠᱚ ᱛᱤᱱᱟᱹᱜ ᱜᱟᱱ ᱜᱷᱟᱨᱚᱸᱡᱽ ᱢᱮᱱᱟᱜ ᱠᱟᱣᱟ ᱥᱟᱱᱛᱟᱲ ᱠᱚ
ᱥᱟᱱᱛᱟᱲ ᱠᱚᱠᱚ ᱦᱩᱭᱩᱜᱼᱟ ᱯᱨᱟᱭ ᱥᱚᱛᱛᱚᱨ ᱟᱥᱤ ᱚᱲᱟᱜ ᱞᱮᱠᱟ
ᱥᱚᱛᱛᱚᱨ ᱟᱥᱤ ᱢᱟ ᱟᱭᱢᱟ ᱟᱭᱢᱟ ᱪᱤᱞᱤ ᱪᱤᱞᱤ ᱯᱟᱨᱤᱥ ᱠᱚ ᱢᱮᱱᱟᱜ ᱠᱚᱣᱟ?
ᱡᱷᱚᱛᱚ ᱯᱟᱹᱨᱤᱥ ᱜᱮ ᱢᱮᱱᱟᱜ ᱠᱚᱣᱟ ᱱᱩᱠᱩ ᱦᱟᱸᱥᱫᱟ ᱢᱮᱱᱟᱜ ᱠᱚᱣᱟ ᱢᱟᱱᱰᱤ ᱢᱮᱱᱟᱜ ᱠᱚᱣᱟ ᱴᱩᱰᱩ ᱢᱮᱱᱟᱜ ᱠᱚᱣᱟ᱾ ᱛᱟᱯᱚᱨᱮ ᱢᱩᱨᱢᱩ, ᱥᱚᱨᱮᱱ ᱵᱟᱥᱠᱮ ᱢᱟᱱᱮ ᱠᱚᱢ ᱵᱮᱥᱤ ᱡᱚᱛ -ᱛᱚ ᱯᱟᱨᱤᱥ ᱨᱮᱱ ᱜᱮ ᱦᱚᱲ ᱜᱮ ᱢᱮᱱᱟᱜ ᱠᱚᱣᱟ᱾ ᱦᱮᱸ ᱜᱚᱝᱠᱮ ᱡᱚᱛᱚ ᱵᱮᱥᱨᱟ ᱦᱚᱸ ᱢᱮᱱᱟᱜ ᱠᱚᱣᱟ᱾
ᱮᱸ ᱥᱮ ᱛᱟᱦᱞᱮ ᱥᱟᱱᱟᱢ ᱯᱟᱹᱨᱤᱥ ᱜᱮ ᱢᱮᱱᱟᱜ ᱯᱮᱭᱟ᱾
ᱦᱮᱸ ᱟᱫᱚ ᱢᱟᱱᱮ ᱪᱷᱟᱛ ᱪᱷᱟᱛᱤᱠ ᱪᱷᱟᱛᱤᱠ ᱢᱮᱥᱟ ᱢᱮᱱᱟᱜ ᱠᱚᱣᱟ ᱛᱚ ᱛᱟᱦᱞᱮ ᱢᱟᱱᱮ ᱩᱱᱟ ᱮᱠᱴᱟ ᱤᱭᱟᱹ ᱫᱚ ᱵᱟᱝ ᱵᱩᱡᱷᱟᱹᱜ ᱜᱮᱭᱟ ᱢᱟᱱᱮ ᱨᱟᱥᱤ ᱠᱩᱞᱤ ᱞᱮᱠᱟ ᱜᱮ ᱵᱩᱡᱷᱟᱹᱣ ᱜᱮᱭᱟ ᱨᱟᱹᱥᱤ ᱟᱹᱛᱩ ᱞᱮᱠᱟ ᱵᱩᱡᱷᱟᱹᱜ ᱜᱮᱭᱟ᱾
ᱟᱫᱚ ᱵᱟᱝ ᱟᱯᱮ ᱦᱚᱲ ᱢᱚᱛᱚ ᱛᱤᱱᱟᱹᱜ ᱜᱟᱱ ᱚᱲᱟᱜ ᱯᱮ ᱦᱩᱭᱩᱜᱼᱟ ᱪᱷᱟᱹᱛᱤᱠ ᱢᱟᱥᱟ ᱠᱟᱛᱮᱫ? ᱥᱚᱛᱛᱚᱨ ᱟᱥᱤ ᱜᱷᱟᱨᱚᱸᱡᱽ ᱥᱮ
ᱢᱟᱱᱮ ᱦᱚᱲ ᱫᱚ ᱦᱚᱲ ᱫᱚᱠᱚ ᱦᱩᱭᱩᱜᱼᱟ ᱥᱟᱴ ᱚᱲᱟᱜ ᱞᱮᱠᱟ ᱠᱚᱠᱟ ᱦᱩᱭᱩᱜᱼᱟ᱾
ᱛ ᱛᱟ ᱛᱟᱣ ᱟᱭᱢᱟ ᱟᱭᱢᱟ ᱟᱲᱟᱜ᱾
ᱦᱮᱸ ᱛᱟᱞᱦᱮ ᱜᱚᱝᱠᱮ ᱟᱯᱮ ᱚᱱᱟ ᱠᱚᱨᱮ ᱫᱚ ᱢᱟᱱᱮ ᱪᱮᱫ ᱪᱷᱟᱹᱛᱤᱠ ᱵᱮᱥᱤ ᱢᱮᱱᱟᱜ ᱠᱚᱣᱟ ᱥᱮ ᱥᱟᱱᱛᱟᱲ ᱵᱤᱥᱤ?
ᱪᱷᱟᱹᱛᱤ ᱥᱟᱱᱛᱟᱲ ᱢᱮᱱᱟᱜ ᱞᱮᱭᱟ ᱢᱮᱱᱠᱷᱟᱱ ᱟᱞᱮ ᱫᱚ ᱢᱟᱱᱮ ᱪᱷᱟᱹᱛᱤᱠ ᱦᱚᱸ ᱱᱤᱛ ᱡᱟᱦᱟᱸ ᱟᱹᱛᱩ ᱧᱩᱛᱩᱢ ᱞᱮ ᱚᱞᱚᱜ ᱠᱟᱱᱟ ᱵᱟᱝ ᱚᱱᱟ ᱟᱹᱛᱳ ᱧᱩᱛᱩᱢ ᱨᱮᱫᱚ ᱪᱷᱟᱹᱛᱤᱠ ᱜᱮ ᱠᱷᱟᱹᱞᱤ ᱢᱮᱱᱟᱜ ᱠᱚᱣᱟ᱾ ᱟᱨ ᱟᱞᱮᱭᱟᱜ ᱱᱚᱣᱟ ᱵᱩᱫ ᱵᱚᱫᱚᱞ ᱞᱮᱱᱠᱷᱟᱱ ᱢᱟᱱᱮ ᱵᱟᱨᱚᱥᱚ ᱵᱷᱳᱴ ᱵᱷᱳᱴᱟᱨᱥ ᱠᱚ ᱦᱩᱭ ᱞᱮᱱ ᱠᱷᱟᱱ ᱜᱮ ᱵᱩᱫ ᱵᱚᱫᱚᱞᱚᱜᱼᱟ ᱛᱚ ᱛᱚ ᱛᱚ ᱩᱱᱟᱜ ᱦᱚᱲ ᱥᱚᱝᱠᱷᱟ ᱵᱟᱝᱠᱚ ᱦᱩᱭ ᱟᱠᱟᱱ ᱛᱟᱞᱮ ᱛᱮ ᱵᱩᱫ ᱵᱟᱝ ᱵᱚᱫᱚᱞᱚᱜ ᱠᱟᱱᱟ ᱚᱱᱟᱛᱮ ᱢᱤᱫᱴᱟᱝ ᱢᱟᱱᱮ ᱦᱟᱱᱴᱟᱜ ᱜᱮᱞᱮ ᱚᱞ ᱮᱫᱟ ᱟᱞᱮᱭᱟᱜ ᱪᱷᱟᱹᱛᱤᱠ ᱟᱹᱛᱩ ᱨᱮᱱᱟᱜ ᱧᱩᱛᱩᱢ ᱜᱮᱛᱚ ᱚᱱᱟ ᱪᱷᱟᱹᱛᱤᱠ ᱠᱚᱣᱟ ᱟᱹᱛᱩ ᱨᱮᱱᱟᱜ ᱱᱤᱛᱚᱝ ᱡᱟᱦᱟᱸᱞᱮ ᱚᱞ ᱫᱟ ᱠᱟᱜᱚᱡ ᱯᱚᱛᱨᱚ ᱨᱮ ᱥᱮ ᱞᱟᱪᱷᱟ ᱠᱚᱨᱮᱫ᱾ ᱚᱱᱰᱮ ᱫᱚ ᱠᱷᱟᱹᱞᱤ ᱪᱷᱟᱹᱛᱤᱠ ᱜᱮ ᱢᱮᱱᱟᱜ ᱠᱚᱣᱟ ᱟᱞᱮᱭᱟᱜ ᱡᱟᱦᱟᱸ ᱯᱤᱭᱳᱨ ᱟᱹᱛᱩ ᱛᱟᱞᱮ ᱪᱷᱟᱹᱛᱤᱠ ᱢᱮᱱᱟᱜ ᱠᱚᱣᱟ ᱢᱮᱱᱠᱷᱟᱱ ᱛᱷᱟᱨᱴᱤ ᱯᱟᱨᱥᱮᱱᱴ ᱪᱷᱟᱹᱛᱤᱠ ᱠᱷᱟᱱ ᱥᱮᱵᱷᱮᱱᱴᱤ ᱯᱟᱨᱥᱮᱱ ᱥᱟᱱᱛᱟᱲ ᱛᱚ ᱱᱤᱛᱚᱝ ᱟᱞᱮ ᱦᱟᱱᱴᱟᱜ ᱟᱹᱛᱩ ᱜᱮ ᱢᱟᱱᱮ ᱦᱟᱯᱲᱟᱢ ᱠᱚ ᱵᱟᱵᱟ ᱛᱟᱠᱚ ᱦᱟᱲᱟᱢ ᱛᱟᱠᱚ ᱠᱚ ᱧᱩᱢ ᱟᱠᱚ ᱠᱟᱱᱟ ᱚᱱᱟᱛᱮ ᱜᱟᱜᱚᱡ ᱯᱚᱛᱨᱚ ᱨᱮ ᱚᱱᱟᱜᱮ ᱢᱮᱱᱟᱜᱼᱟ ᱛᱚ ᱫᱟᱨᱟᱭ ᱠᱷᱟᱱ ᱵᱟᱪᱷᱱᱟᱣ ᱠᱟᱛᱮ ᱫᱚ ᱦᱟᱸᱜ ᱯᱟᱞᱮ ᱟᱞᱮ ᱟᱛᱩ ᱧᱩᱛᱩᱢ ᱜᱮ ᱮᱥᱯᱮᱥᱟᱞᱤ ᱞᱮ ᱠᱟᱜᱚᱡᱽ ᱯᱚᱛᱨᱚ ᱥᱮ ᱞᱟᱪᱷᱟ ᱠᱚᱨᱮ ᱞᱮ ᱚᱞ ᱩᱪᱷᱟᱱᱟ ᱟᱱ ᱯᱟᱦᱟᱜ ᱤᱧ ᱦᱩᱫᱤᱥ ᱵᱷᱟᱵ ᱦᱩᱫᱤᱥ ᱪᱤᱱᱛᱟᱹᱭ ᱫᱟ᱾
ᱦᱮᱸ ᱢᱟᱱᱮ ᱜᱩ
ᱦᱚᱲ ᱠᱚ ᱡᱟᱹᱥᱛᱤ ᱞᱮᱱᱠᱷᱟᱱ ᱱᱤᱛ ᱫᱚ ᱠᱚ ᱚᱱᱟ ᱫᱚᱠᱚ ᱤᱭᱟᱹ ᱜᱮᱭᱟ ᱛᱚ
ᱦᱮᱸ ᱱᱚᱝᱠᱟ ᱟᱵᱚ ᱱᱚᱣᱟ ᱥᱟᱱᱛᱟᱲ ᱡᱩᱫᱤ ᱡᱩᱢᱤᱫ ᱡᱩᱫᱤ ᱵᱚᱱ ᱛᱟᱦᱮᱱᱟ ᱵᱟ ᱟᱵᱚ ᱞᱮᱠᱟᱱ ᱡᱩᱫᱤ ᱟᱨᱚ ᱟᱭᱢᱟ ᱦᱚᱲ ᱡᱩᱫᱤ ᱢᱮᱱᱟᱜ ᱠᱚᱣᱟ᱾ ᱛᱟᱦᱚᱞᱮ ᱦᱚᱭᱛᱳ ᱩᱱᱟᱹᱜ ᱜᱟᱱ ᱡᱮᱦᱮᱛᱩ ᱡᱩᱫᱤ ᱚᱲᱟᱜ ᱢᱮᱱᱟᱜᱼᱟ ᱛᱟᱦᱮ ᱦᱚᱭᱛᱚ ᱚᱱᱟ ᱟᱹᱛᱩ ᱧᱩᱛᱩᱢ ᱦᱚᱸ ᱢᱟᱱᱮ ᱤᱭᱟᱹ ᱫᱟᱲᱮᱭᱟᱜᱼᱟ ᱯᱟᱞᱴᱟᱣ ᱩᱱᱠᱩ ᱡᱟᱦᱟᱸᱭ ᱪᱷᱟᱹᱛᱤᱠ ᱡᱟᱦᱟᱸ ᱨᱮ ᱢᱮᱱᱟᱜ ᱠᱚᱣᱟ ᱦᱚᱭᱛᱳ ᱚᱸᱰᱮᱱᱟᱜ ᱟᱛᱳ ᱧᱩᱛᱩᱢ ᱵᱟᱝ ᱦᱚᱸ ᱛᱟᱦᱮᱸ ᱫᱟᱲᱮᱭᱟᱜᱼᱟ᱾
ᱚᱱᱟ ᱦᱚᱸ ᱚᱱᱟ ᱦᱚᱸ ᱠᱟᱛᱷᱟ ᱠᱟᱱ ᱜᱮᱭᱟ ᱚᱱᱟ ᱥᱟᱶ ᱥᱟᱶᱛᱮ ᱥᱚᱨᱠᱟᱨ ᱵᱟᱦᱟ ᱫᱩᱨᱟᱜ ᱦᱚᱸ ᱠᱟᱹᱢᱤ ᱠᱟᱱ ᱛᱟᱭᱟ ᱡᱮ ᱦᱚᱲ ᱜᱮᱞᱵᱟᱨ ᱥᱟᱭ ᱠᱷᱚᱱ ᱡᱟᱹᱥᱛᱤ ᱦᱚᱲ ᱠᱚ ᱦᱩᱭ ᱞᱮᱱ ᱠᱷᱟᱱ ᱜᱮ ᱟᱛᱩ ᱴᱚᱞᱟ ᱨᱮᱱᱟᱜ ᱧᱩᱛᱩᱢ ᱵᱷᱮᱜᱟᱨ ᱦᱩᱭᱩᱜᱼᱟ ᱥᱟᱶ ᱥᱟᱶᱛᱮ ᱵᱟᱪᱷᱱᱟᱣ ᱠᱚᱨᱮᱫ ᱦᱚᱸ ᱚᱸᱰᱮ ᱵᱷᱮᱜᱟᱨ ᱛᱮ ᱵᱟᱪᱷᱱᱟᱣ ᱨᱮ ᱵᱷᱳᱴ ᱮᱢ ᱨᱮᱱᱟᱜ ᱫᱟᱣ ᱠᱚ ᱧᱟᱢᱟ ᱱᱚᱝᱠᱟ ᱞᱮᱠᱟ ᱵᱚᱱᱫᱮᱡ ᱦᱟᱛᱟᱣ ᱨᱮᱱᱟᱜ ᱱᱚᱝᱠᱟ ᱞᱮᱠᱟ ᱟᱱᱟ ᱟᱹᱨᱤ ᱨᱮ ᱚᱞ ᱛᱚᱞ ᱢᱮᱱᱟᱜᱼᱟ᱾ ᱛᱟᱨᱯᱚᱨᱮ ᱱᱤᱛᱚᱝ ᱥᱚᱨᱠᱟᱨ ᱵᱟᱦᱟ ᱫᱩᱨ ᱠᱚ ᱚᱠᱟ ᱞᱮᱠᱟ ᱢᱟᱱ ᱢᱟᱱᱚᱛ ᱠᱚ ᱮᱢᱟ? ᱚᱱᱟ ᱫᱚ ᱟᱠᱚ ᱪᱮᱛᱟᱱ ᱢᱟᱱᱮ ᱱᱤᱨᱵᱷᱚᱨᱟᱭ᱾ ᱥᱮ ᱰᱤᱯᱮᱱᱮᱱᱰᱟᱭ
ᱦᱮᱸ
ᱟᱫᱚ ᱠᱟᱛᱷᱟ ᱦᱩᱭᱩᱜ ᱠᱟᱱᱟ ᱱᱚᱜᱼᱚᱭ ᱱᱚᱜᱼᱱᱟ ᱠᱚᱜᱮ ᱟᱨ ᱪᱮᱫ ᱞᱮᱠᱟ ᱟᱯᱮᱥᱮᱱ ᱫᱚ ᱛᱚᱵᱮ ᱜᱚᱝᱠᱮ ᱤᱛᱩᱱ ᱟᱥᱲᱟ ᱥᱮᱪᱮᱫ ᱠᱚᱨᱮᱱᱟᱜ ᱠᱟᱹᱢᱤ ᱦᱚᱨᱟ ᱠᱚᱫᱚ ᱪᱮᱫ ᱞᱮᱠᱟ ᱥᱟᱱᱛᱟᱲᱤ ᱛᱮ ᱢᱚᱡᱽ ᱜᱮ ᱪᱟᱞᱟᱜ ᱠᱟᱱᱟ ᱥᱮ ᱵᱟᱝ?
ᱦᱮᱸ ᱥᱟᱱᱛᱟᱲᱤ ᱫᱚ ᱢᱚᱸᱡᱽ ᱜᱮ ᱪᱟᱞᱟᱜ ᱠᱟᱱᱟ ᱢᱟᱱᱮ ᱢᱟᱪᱮᱫ ᱠᱚ ᱤᱱᱟ. ᱜ ᱵᱟᱹᱱᱩᱜ ᱠᱚᱣᱟ ᱛᱚ ᱢᱟᱪᱮᱫ ᱠᱚ ᱟᱫᱚ ᱵᱚᱞᱛᱮ ᱱᱤᱛᱚᱜ ᱡᱟᱦᱟᱸ ᱢᱟᱪᱮᱫ ᱠᱚ ᱢᱮᱱᱟᱜ ᱠᱚᱣᱟ ᱛᱟᱦᱞᱮ ᱦᱚᱭᱛᱳ ᱱᱩᱠᱩ ᱡᱟᱦᱟᱸ ᱱᱮᱴ ᱥᱮ ᱱᱩᱠᱩ ᱡᱟᱦᱟᱸᱭ ᱠᱚ ᱠᱳᱣᱟᱞᱤᱯᱷᱟᱭ ᱟᱠᱟᱫᱟ ᱱᱩᱠᱩ ᱡᱟᱦᱟᱸ ᱵᱟ ᱯᱤ ᱮᱪ ᱰᱤ ᱡᱟᱦᱟᱸᱭ ᱠᱚ ᱠᱚᱨᱟᱣ ᱮᱫᱟ ᱱᱚᱜ ᱱᱚᱠᱟᱱ ᱢᱟ ᱪᱮᱫ ᱠᱚ ᱢᱮᱱᱟᱜ ᱠᱚᱣᱟ ᱨᱟᱱᱤᱝ ᱚᱵᱚᱥᱛᱟ ᱨᱮ ᱢᱟᱱᱮ ᱯᱟᱨᱢᱟᱱᱮᱱᱴᱞᱤ ᱚᱱᱠᱟ ᱢᱟᱪᱮᱫ ᱠᱚᱫᱚ ᱵᱟᱹᱱᱩᱜ ᱠᱚᱣᱟ ᱚᱱᱠᱟ
ᱠᱚᱱᱴᱟᱠᱪᱩᱣᱮᱞ ᱜᱮ ᱢᱮᱱᱟᱜ ᱠᱚ ᱫᱚ ᱯᱟᱨᱢᱮᱱᱴ ᱫᱚ ᱵᱟᱹᱱᱩᱜ ᱠᱚᱣᱟ ᱵᱟᱝ?
ᱵᱟᱝ ᱟᱞᱮ ᱜᱚᱝᱠᱮ ᱱᱚᱣᱟ ᱡᱟᱦᱟᱸ ᱟᱞᱮ ᱱᱚᱣᱟ ᱠᱚᱨᱮ ᱡᱟᱦᱟᱸ ᱤᱭᱟᱹ ᱢᱮᱱᱟᱜᱼᱟ ᱤᱛᱩᱱ ᱟᱥᱲᱟ ᱢᱮᱱᱟᱜᱼᱟ ᱛᱟᱯᱚᱨᱮ
ᱛᱟᱯᱚᱨᱮ ᱥᱟᱱᱛᱟᱞᱤ ᱢᱤᱰᱤᱭᱟᱢ ᱛᱮ ᱢᱮᱱᱟᱜᱼᱟ ᱛᱮ ᱚᱱᱟ ᱜᱚᱝᱠᱮ ᱠᱚᱦᱚᱸ ᱵᱟᱠᱚ ᱧᱟᱯᱟᱢ ᱠᱟᱱᱟ ᱛᱟᱨᱯᱚᱨᱮ ᱱᱤᱛᱚᱜ ᱟᱞᱮ ᱞᱮᱠᱟᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱦᱚᱭᱛᱳ ᱠᱟᱹᱴᱤᱡ ᱵᱤᱥᱟᱹ ᱠᱚ ᱯᱟᱲᱦᱟᱣ ᱟᱠᱟᱱᱟ ᱛᱟᱦᱚᱞᱮ ᱩᱱᱠᱩ ᱜᱤᱫᱽᱨᱟᱹ ᱦᱚᱸ ᱢᱟᱱᱮ ᱚᱱᱟ ᱠᱚᱨᱮ ᱵᱟᱝᱠᱚ ᱢᱮᱛᱟᱣ ᱟᱠᱚ ᱠᱟᱱᱟ ᱚᱱᱠᱟ ᱤᱭᱟᱹ ᱵᱟᱠᱚ ᱩᱰᱩᱠ ᱮᱫᱟ ᱱᱤᱛᱚᱜ ᱡᱟᱦᱟᱸ ᱚᱠᱟᱨ ᱜᱤᱫᱽᱨᱟᱹ ᱢᱮᱱᱟᱜ ᱠᱚᱣᱟ ᱦᱚᱭᱛᱳ ᱡᱟᱦᱟᱸᱭ ᱱᱩᱭ ᱢᱟᱥᱴᱟᱨ ᱰᱤᱜᱽᱨᱤ ᱠᱚᱨᱟᱣ ᱮᱫᱟᱭ ᱦᱚᱭᱛᱚ ᱩᱱᱤ ᱟᱫᱚ ᱧᱮᱞ ᱢᱮ ᱚᱲᱟᱜ ᱦᱚᱲ ᱵᱟᱝᱠᱚ ᱯᱟᱲᱦᱟᱣ ᱫᱟᱲᱮᱭᱟᱭ ᱠᱟᱱᱟ ᱢᱟ ᱦᱚᱭᱛᱚ ᱯᱟᱲᱦᱟᱜ ᱨᱮᱱᱟᱜ ᱱᱤᱛᱚᱜ ᱫᱚ ᱚᱱᱠᱟ ᱥᱟᱢᱚᱨᱛᱷᱚ ᱠᱚ ᱵᱟᱹᱱᱩᱜ ᱛᱟᱭᱟ ᱴᱟᱠᱟ ᱯᱚᱭᱥᱟ ᱠᱚ ᱦᱚᱭᱛᱳ ᱡᱩᱫᱤ ᱵᱟᱝ ᱛᱟᱦᱮᱱᱟ ᱯᱟᱲᱦᱟᱣ ᱛᱚ ᱟᱫᱚ ᱟᱭᱳ ᱵᱟᱵᱟ ᱵᱟᱝ ᱵᱟᱝᱠᱚ ᱫᱟᱲᱮᱭᱟᱜᱼᱟ
ᱟᱪᱪᱷᱟ ᱚᱱᱟ ᱦᱚᱸ ᱠᱟᱛᱷᱟ ᱠᱟᱱ ᱜᱮᱭᱟ ᱚᱲᱟᱜ ᱨᱮᱱᱟᱜ ᱠᱟᱹᱣᱰᱤ ᱢᱩᱨᱟᱹᱭ ᱠᱟᱹᱴᱤᱡ ᱵᱟᱝ ᱛᱟᱦᱮᱸ ᱞᱮᱱᱠᱷᱟᱱ ᱟᱯᱱᱟᱨ ᱛᱤᱱᱟᱹᱜ ᱠᱟᱹᱢᱤ ᱠᱟᱹᱥᱱᱤ ᱠᱟᱛᱮᱢ ᱪᱮᱫ ᱫᱟᱲᱮᱭᱟᱜᱼᱟ ᱚᱦᱚᱢ ᱫᱟᱲᱮ ᱠᱮᱭᱟ ᱚᱱᱟᱛᱮ ᱜᱷᱟᱨᱚᱡᱽ ᱨᱮᱱᱟᱜ ᱢᱟᱱᱮ ᱜᱳᱲᱳ ᱜᱳᱯᱚᱲᱳ ᱫᱚ ᱮᱠᱟᱞ ᱜᱮ ᱞᱟ ᱛᱮᱦᱮᱱᱟ ᱜᱷᱟᱸᱨᱚᱸᱡᱽ ᱠᱷᱚᱱ ᱡᱩᱫᱤ ᱜᱳᱲᱳ ᱜᱳᱯᱚᱲᱳ ᱵᱟᱝ ᱧᱟᱢᱚᱜᱼᱟ ᱡᱟᱹᱥᱛᱤ ᱥᱟᱺᱜᱤᱧ ᱫᱚ ᱵᱟᱝ ᱥᱤᱠᱷᱱᱟᱹᱛ ᱮᱢ ᱦᱟᱢᱮᱴ ᱫᱟᱲᱮᱭᱟᱜᱼᱟ ᱥᱮ ᱵᱟᱢ ᱥᱮᱪᱮᱫ ᱫᱟᱲᱮᱭᱟᱜᱼᱟ ᱪᱮᱫᱟᱜ ᱥᱮ ᱢᱩᱞ ᱵᱷᱤᱛ ᱠᱮᱴᱮᱡ ᱵᱟᱹᱱᱩᱜ ᱠᱷᱟᱱ ᱠᱟᱹᱣᱰᱤ ᱢᱩᱨᱟᱹᱭ ᱠᱮᱴᱮᱡ ᱵᱟᱹᱱᱩᱜ ᱠᱷᱟᱱ ᱟᱢ ᱚᱠᱟ ᱠᱷᱚᱱ ᱠᱟᱹᱣᱰᱤᱢ ᱢᱟᱱᱮ ᱠᱟᱹᱣᱰᱤᱢ ᱧᱟᱢ ᱛᱮ ᱠᱚᱪᱤᱝ ᱮᱢ ᱦᱟᱛᱟᱣᱟ ᱥᱮ ᱢᱟᱱᱮ ᱡᱮᱜᱮ ᱢᱚᱡᱽ ᱦᱟᱛᱟᱣᱟ
ᱱᱚᱣᱟ ᱠᱚ ᱟᱱᱟᱴ ᱛᱟᱦᱮᱸ ᱞᱮᱱᱠᱷᱟᱱ ᱫᱚ ᱚᱱᱠᱟ ᱟᱱᱟᱴ ᱮᱸᱴᱠᱮᱴᱚᱬᱮ ᱥᱤᱨᱡᱟᱹᱣ ᱞᱮᱱᱠᱷᱟᱱ ᱫᱚ ᱟᱨ ᱛᱳᱯᱳᱱ ᱢᱤᱥᱴᱮᱱ ᱞᱮᱭᱟ ᱱᱚᱣᱟ ᱟᱫᱚ ᱚᱱᱟ ᱠᱚ ᱠᱮᱴᱮᱡ ᱞᱮᱱᱠᱷᱟᱱ ᱜᱮ ᱜᱷᱟᱨᱚᱸᱡᱽ ᱨᱮᱱᱟᱜ ᱠᱟᱹᱣᱰᱤ ᱢᱩᱨᱟ. ᱭ ᱠᱮᱴᱮᱡ ᱞᱮᱱᱠᱷᱟᱱ ᱜᱮ ᱡᱟᱦᱟᱢ ᱢᱚᱱᱮᱭᱟ ᱚᱱᱟᱜᱮᱢ ᱫᱟᱲᱮᱭᱟᱜᱼᱟ ᱢᱟᱥᱴᱟᱨ ᱰᱤᱜᱽᱨᱤ ᱠᱚᱢᱯᱤ ᱪᱤᱠᱟ. ᱛᱮ ᱱᱮᱴ ᱥᱮᱴ ᱠᱚᱞᱤᱯᱷᱟᱭ ᱠᱟᱛᱮ ᱮᱠᱷᱚᱱ ᱦᱟᱱᱟ ᱤᱭᱟᱹ ᱠᱚᱦᱚᱸ ᱰᱤ ᱮᱞ ᱮᱰ ᱵᱤ ᱮᱞ ᱮᱰ ᱠᱚᱦᱚᱸ ᱠᱚᱢᱯᱞᱤᱴ ᱞᱮᱠᱷᱟᱱ ᱟᱫᱚ ᱡᱟᱦᱟᱸ ᱛᱤᱥ ᱚᱱᱠᱟ ᱠᱟᱹᱢᱤ ᱠᱟᱹᱥᱱᱤ ᱠᱚᱨᱮᱱᱟᱜ ᱤᱭᱟᱹ ᱚᱰᱚᱜ ᱞᱮᱱᱠᱷᱟᱱ ᱟᱫᱚ ᱚᱱᱟ ᱠᱚᱨᱮ ᱠᱟᱹᱢᱤ ᱠᱚ ᱧᱟᱢᱚᱜ ᱨᱮᱱᱟᱜ ᱟᱥᱟ ᱛᱟᱦᱮᱱᱟ
ᱦᱚᱭ ᱜᱚᱝᱠᱮ ᱟᱫᱚ ᱜᱚᱝᱠᱮ ᱛᱟᱦᱚᱞᱮ ᱟᱯᱮ ᱫᱚ ᱛᱤᱱᱟᱹᱜ ᱦᱚᱲᱚᱜ ᱟᱯᱮ
ᱟᱞᱮ ᱫᱚ ᱱᱤᱛ ᱫᱚ ᱚᱱᱠᱟ ᱞᱮᱠᱟ ᱯᱮ ᱵᱚᱭᱦᱟ
ᱚ.. ᱟ.. ᱜᱚ-ᱵᱟᱵᱟ ᱛᱟᱹᱠᱤᱱ ᱫᱚ ᱢᱮᱱᱟᱜ ᱠᱤᱱᱟ
ᱢᱟᱱᱮᱻᱮ ᱵᱟᱵᱟ ᱫᱚ ᱵᱟᱹᱱᱩᱜᱭᱟ ᱵᱚᱸᱜᱟ ᱛᱟᱞᱟ ᱟᱠᱟᱱᱟᱭ ᱟᱭᱚ ᱛᱮᱜ ᱢᱮᱱᱟᱭᱟ ᱟᱨ ᱦᱤᱞᱤ ᱫᱟᱫᱟ ᱛᱟᱠᱚ ᱢᱮᱱᱟᱜ ᱠᱚᱣᱟ ᱵᱟᱨᱭᱟ
ᱚ.. ᱛᱟᱦᱚᱞᱮ ᱟᱢᱫᱚ ᱡᱚᱛᱚ ᱠᱷᱚᱱᱟᱜ ᱦᱩᱰᱤᱧ ᱤᱡ ᱠᱟᱱᱟᱢ ᱥᱮ ᱪᱮᱫ
ᱡᱚᱛᱚ ᱠᱷᱚᱱ ᱦᱩᱰᱤᱧ ᱤᱡ
ᱚᱸ ᱟᱨ ᱛᱟᱦᱚᱞᱮ ᱫᱟᱫᱟ ᱛᱚᱠᱚ ᱪᱮᱫ ᱠᱚᱠᱚ ᱪᱤᱠᱟᱹᱭ ᱜᱮᱭᱟ
ᱫᱟᱫᱟ ᱛᱚᱠᱚ ᱫᱚ ᱚᱲᱟᱜ ᱨᱮᱱᱟᱜ ᱠᱚᱜᱮ ᱚᱱᱠᱟ ᱪᱟᱥ ᱟᱵᱟᱫ ᱠᱚᱜᱮ ᱚᱱᱠᱟ ᱞᱮᱠᱟ ᱠᱟᱹᱢᱤ ᱠᱟᱹᱥᱱᱤ ᱠᱚᱫᱚ ᱵᱟᱹᱱᱩᱜᱼᱟ ᱦᱮᱸ ᱟᱛᱩ ᱴᱚᱞᱟ ᱨᱮᱛᱚ ᱟᱨ ᱚᱱᱠᱟ ᱞᱮᱠᱟ ᱠᱟᱹᱣᱰᱤ ᱢᱩᱨᱟᱹᱭ ᱠᱮᱴᱮᱡ ᱞᱟᱹᱜᱤᱫ ᱞᱟᱡ ᱫᱟᱠᱟ ᱪᱟᱞᱟᱣ ᱞᱟᱹᱜᱤᱫ ᱱᱟᱞᱦᱟ ᱛᱩᱢᱞ ᱦᱚᱸᱠᱚ ᱥᱮᱱᱚᱜ ᱜᱮᱭᱟ
ᱟᱪᱪᱷᱟ ᱜᱚᱝᱠᱮ ᱛᱟᱦᱚᱞᱮ ᱤᱱᱠᱟᱹ ᱜᱮ ᱜᱚᱞᱯᱷᱚ ᱦᱩᱭᱩᱜ ᱠᱟᱱᱟ ᱱᱤᱛᱚᱜ ᱫᱚ
ᱦᱮᱸ ᱜᱚᱝᱠᱮ ᱦᱮᱸᱟᱭᱢᱟ ᱥᱟᱨᱦᱟᱣ
ᱦᱚᱸ ᱟᱭᱢᱟ ᱥᱟᱨᱦᱟᱣ ᱜᱚᱝᱠᱮ